ᱮ ᱨᱚᱲ ᱟᱹᱡᱼᱼ
ᱦᱮᱞᱳ᱾
ᱦᱮᱸ ᱟᱸᱡᱚᱢᱚᱜ ᱠᱟᱱᱟ᱾
ᱦᱮᱸ ᱜᱤ ᱛᱟᱦᱚᱞᱮ, ᱪᱮᱫ ᱠᱚᱢ ᱪᱤᱠᱟᱹ ᱵᱟᱲᱟᱭ ᱫᱟ ᱵᱚᱭᱦᱟ?
ᱠᱷᱤᱨ ᱫᱚ ᱪᱮᱜ ᱜᱮ ᱵᱟᱝ, ᱟᱞᱮ ᱥᱮᱫ ᱫᱚ ᱦᱚᱸ ᱚᱭᱼᱼ ᱠᱟᱱ ᱡᱤᱱᱤᱥ ᱛᱚ ᱚᱱᱟ ᱠᱟᱛᱮ ᱛᱚᱸᱼᱼ ᱦᱟᱹᱛᱤ ᱦᱚᱸᱠᱚ ᱦᱤᱡᱩᱜ ᱜᱮᱭᱟ ᱛᱚ, ᱟᱫᱚ ᱩᱱᱠᱩ ᱠᱚᱜᱮ ᱦᱟᱸ ᱫᱩᱲᱩᱵ ᱠᱚ ᱦᱩᱭᱩᱜ-ᱟ ᱥᱮ ᱱᱤᱛᱚᱜ ᱫᱚ, ᱧᱤᱫᱟᱹᱣ ᱠᱟᱱᱟ ᱛᱚ᱾
ᱦᱚᱭ, ᱦᱳᱭ᱾
ᱦᱮᱸ ᱟᱪᱪᱷᱟ᱾
ᱛᱟᱦᱞᱮ ᱜᱚᱝᱠᱮ, ᱫᱟᱠᱟ ᱠᱚᱫᱚᱢ ᱡᱚᱢ ᱠᱮᱫᱟ ᱥᱮ ᱵᱟᱝ?
ᱫᱟᱠᱟ ᱠᱚᱫᱚ ᱱᱟᱦᱟᱸᱜ ᱡᱚᱢ ᱵᱟᱲᱟ ᱦᱩᱭᱼᱼ ᱱᱤ ᱜᱷᱟᱹᱲᱤᱡ ᱡᱚᱢ ᱠᱟᱛᱮᱜ ᱱᱚᱜ-ᱚᱭ ᱚᱲᱟᱜ ᱨᱮ ᱫᱩᱲᱩᱵ ᱵᱟᱲᱟ ᱦᱩᱭᱼᱼ ᱠᱟᱱᱟ ᱠᱟᱹᱴᱤᱡ ᱡᱤᱨᱟᱹᱣ ᱵᱟᱲᱟ ᱠᱟᱛᱮᱜ ᱦᱮᱸ᱾ ᱚᱱᱠᱟ ᱜᱟᱯᱟ ᱥᱮᱛᱟᱜ ᱨᱮ, ᱚᱱᱠᱟ ᱵᱮᱨᱮᱫ ᱠᱟᱛᱮᱜ ᱱᱚᱜᱼᱚᱭ ᱥᱮᱛᱟᱜ ᱢᱮᱨᱚᱢ ᱚᱰᱚᱠ, ᱰᱟᱹᱝᱨᱤ ᱚᱰᱚᱠ, ᱦᱮᱸ ᱩᱱᱠᱩ ᱠᱚ ᱱᱟᱦᱟᱸᱜ ᱠᱟᱹᱴᱤᱡ ᱫᱟᱹᱛᱟᱹᱱ ᱥᱮ ᱦᱩᱛᱩᱢ ᱦᱮᱡ ᱠᱟᱛᱮᱜ ᱪᱟᱲᱮ ᱡᱟᱦᱟᱸ ᱱᱟᱜ ᱱᱟᱥᱛᱟ᱾ ᱠᱟᱹᱴᱤᱡ ᱡᱤᱨᱟᱹᱣ ᱵᱟᱲᱟ ᱠᱟᱛᱮᱜ ᱟᱨᱦᱚᱸ ᱮ ᱫᱟᱠᱟ ᱠᱚ ᱟᱲᱟᱜ ᱛᱤᱠᱤ ᱠᱚ ᱡᱚᱢ ᱠᱟᱛᱮᱜᱼᱼ ᱰᱟᱹᱝᱨᱤ ᱠᱚ ᱟᱲᱟᱜ ᱵᱟᱲᱟ ᱠᱚ ᱦᱩᱭᱩᱜᱼᱟ᱾
ᱦᱳᱭ, ᱦᱳᱭ᱾
ᱚᱱᱠᱟ ᱰᱟᱹᱝᱨᱤ ᱚᱲᱟᱜ ᱠᱟᱛᱮᱜ ᱦᱚᱸ ᱱᱟᱦᱟᱸᱜ ᱩᱱᱠᱩ ᱦᱚᱸ ᱧᱮᱞ ᱠᱚ ᱦᱩᱭᱩᱜ-ᱟ, ᱵᱟᱢ ᱧᱮᱞ ᱟᱫᱚ ᱠᱷᱟᱱ ᱡᱟᱦᱟᱸ ᱟᱱᱟᱡᱽ ᱠᱚᱠᱚ ᱨᱚᱦᱚᱭ ᱠᱟᱜ ᱚᱱᱟ ᱠᱚᱠᱚ ᱡᱚᱢ ᱛᱟᱠᱚᱣᱟ ᱦᱩᱸ᱾
ᱦᱳᱭ ᱦᱳᱭ᱾
ᱤᱧ ᱦᱚᱸ ᱚᱸ ᱱᱤᱛᱚᱜ ᱱᱚᱝᱠᱟ ᱫᱟᱠᱟ ᱠᱚ ᱡᱚᱢ ᱠᱟᱛᱮᱜ ᱜᱮ ᱮᱻᱼᱼ ᱫᱟᱬᱟ ᱵᱟᱲᱟᱭ ᱫᱟᱹᱧ᱾ ᱱᱤᱛᱚᱜ ᱟᱨ ᱦᱚᱸ ᱢᱤᱫ ᱵᱟᱨ ᱜᱷᱚᱱᱴᱟ ᱯᱚᱨ ᱡᱟᱹᱯᱤᱜᱼᱼ ᱦᱩᱭᱩᱜ-ᱟ ᱡᱟᱹᱯᱤᱜ ᱫᱚ ᱥᱟᱱᱟ ᱠᱟᱱ ᱜᱮᱭᱟ ᱟᱹᱰᱤ ᱫᱤᱱ ᱦᱚᱲᱢᱚ ᱛᱚ ᱚᱞᱚᱥ ᱚᱞᱚᱥ ᱜᱮ ᱵᱩᱡᱷᱟᱹᱜ ᱠᱟᱱᱟ ᱛᱮᱦᱮᱧ ᱫᱚ᱾ ᱟᱹᱰᱤ ᱟᱭᱢᱟ ᱥᱟᱹᱜᱤᱧ ᱜᱮ ᱥᱟᱭᱠᱮᱞ ᱞᱟᱜᱟ ᱠᱟᱛᱮᱜ ᱤᱧ ᱦᱮᱡᱞᱮ ᱦᱮᱡᱱᱟ ᱢᱤᱫᱴᱟᱝ ᱡᱟᱭᱜᱟᱧ ᱪᱟᱞᱟᱣ ᱞᱮᱱᱟ ᱚᱱᱟ ᱟᱹᱰᱤ ᱤᱱᱯᱚᱴᱮᱱ ᱠᱟᱹᱢᱤ ᱠᱷᱟᱹᱛᱤᱨ ᱜᱮ ᱚᱱᱟ ᱠᱷᱟᱹᱛᱤᱨ ᱠᱟᱹᱴᱤᱡ ᱞᱟᱸᱜᱟ ᱜᱮ ᱵᱩᱡᱷᱟᱹᱜ ᱠᱟᱱᱟ ᱟᱨ ᱟᱨᱠᱤ
ᱛᱟᱞᱦᱮ ᱚᱱᱠᱟ ᱢᱮᱫᱴᱟᱜ ᱜᱟᱹᱰᱤ ᱠᱚᱫᱚ ᱵᱟᱹᱱᱩᱜᱼᱟ ᱚᱱᱠᱟ ᱛᱮ ᱟᱫᱚ ᱱᱚᱸᱜᱼᱚᱭ ᱱᱮᱛᱟᱨ ᱦᱚᱸ ᱥᱟᱭᱠᱮᱞ ᱛᱮᱯᱮ ᱪᱟᱞᱟᱜ ᱠᱟᱱ ᱜᱮᱭᱟ ᱦᱮᱸ ᱚᱱᱟ ᱠᱚᱛᱮ ᱪᱟᱞᱟᱜ ᱫᱚ ᱱᱮᱛᱟᱨ ᱫᱚ ᱞᱟᱸᱜᱟ ᱫᱚ ᱵᱩᱡᱷᱟᱹᱜ ᱠᱟᱱ ᱜᱮᱭᱟ ᱦᱮᱸ ᱤᱧᱦᱚᱸ ᱚᱱᱟ ᱠᱚᱫᱚ ᱛᱟᱦᱚᱞᱮ ᱦᱚᱸᱭ ᱥᱩᱵᱤᱫᱟ ᱠᱚᱢ ᱧᱟᱢ ᱟᱠᱟᱫᱟ ᱥᱟᱭᱠᱮᱞ ᱜᱟᱹᱰᱤ ᱦᱮᱸ ᱚᱱᱟ ᱞᱟᱦᱟ ᱡᱟᱦᱟᱸ ᱚᱱᱠᱟ ᱜᱟᱹᱰᱤ ᱠᱚ ᱛᱷᱟᱞᱮ ᱩᱱᱠᱩ ᱫᱚ ᱪᱮᱜ ᱠᱚᱛᱮ ᱠᱚ ᱦᱤᱡᱩᱜ ᱪᱟᱞᱟᱜ ᱠᱟᱱ ᱛᱟᱦᱮᱸᱫ
ᱦᱮᱸ ᱱᱚᱝᱠᱩ ᱫᱚ ᱤᱧ ᱫᱩᱧ ᱢᱚᱱᱮᱭᱟ ᱞᱟᱦᱟᱛᱮ ᱯᱟᱹᱦᱤᱞ ᱡᱟᱦᱟᱸ ᱞᱮᱠᱟ ᱦᱟᱯᱲᱟᱢ ᱠᱚᱥᱮ ᱦᱟᱲᱟᱢ ᱵᱩᱲᱦᱤ ᱠᱚ ᱡᱟᱦᱟᱸ ᱩᱱᱠᱩᱣᱟᱜ ᱠᱟᱛᱷᱟ ᱡᱟᱦᱟᱸᱭ ᱟᱸᱡᱚᱢ ᱧᱟᱢ ᱠᱟᱫᱟ ᱟᱨᱠᱤ ᱩᱱᱠᱩ ᱠᱚ ᱨᱚᱯᱚᱲᱟ ᱡᱚᱠᱷᱚᱱ ᱩᱱᱠᱩ ᱥᱟᱶ ᱫᱩᱲᱩᱵ ᱵᱟᱲᱟ ᱦᱩᱭᱩᱜᱼᱟ ᱛᱚ
ᱦᱩᱸ
ᱟᱫᱚ ᱱᱩᱝᱠᱩ ᱠᱚᱠᱚ ᱞᱟᱹᱭᱟ ᱡᱮ ᱟᱞᱮ ᱫᱚ ᱟᱹᱰᱤ ᱛᱟᱲᱟᱢ ᱛᱮ ᱟᱹᱰᱤ ᱥᱟᱹᱜᱤᱧ ᱥᱟᱹᱜᱤᱧ ᱡᱟᱦᱟᱸᱱ ᱯᱮᱲᱟ ᱦᱤᱲᱤ ᱡᱟᱦᱟᱸ ᱞᱮᱠᱟ ᱵᱟᱯᱞᱟ ᱨᱮᱱᱟᱜ ᱥᱮ ᱵᱷᱟᱸᱰᱟᱱ ᱨᱮᱱᱟᱜ ᱜᱤᱨᱟᱹ ᱮᱢ ᱱᱚᱣᱟ ᱠᱚᱫᱚ ᱛᱟᱲᱟᱢ ᱛᱮᱜᱤ ᱠᱚ ᱥᱮᱱᱚᱜ ᱠᱟᱱ ᱛᱟᱸᱦᱮᱜ ᱟᱨᱦᱚᱸ ᱪᱮᱫ ᱞᱮᱠᱟ ᱞᱟᱦᱟ ᱛᱮᱫᱚ ᱵᱟᱯᱞᱟ ᱚᱲᱟᱜ ᱨᱮᱦᱚᱸ ᱟᱵᱚ ᱱᱮᱛᱟᱨ ᱡᱟᱦᱟᱸ ᱞᱮᱠᱟ ᱵᱟᱯᱞᱟ ᱚᱲᱟᱜ ᱨᱮᱵᱚᱱ ᱧᱮᱞ ᱧᱟᱢ ᱮᱫᱟ
ᱡᱮ ᱟᱵᱚ ᱫᱚ ᱟᱹᱰᱤ ᱱᱟᱯᱟᱭ ᱜᱮ ᱜᱟᱹᱲᱤ ᱠᱚᱵᱚᱱ ᱵᱷᱟᱲᱟᱭᱮᱫᱟ ᱟᱜ ᱠᱟ ᱫᱚ ᱞᱟᱦᱟ ᱛᱮᱫᱚ ᱞᱟᱹᱭ ᱠᱮᱭᱟ ᱠᱚ ᱥᱮ ᱪᱮᱛᱟ ᱱᱚᱝᱠᱟ ᱰᱟᱹᱝᱨᱤ ᱜᱟᱹᱰᱤ ᱵᱟᱠᱷᱟᱱ ᱛᱟᱲᱟᱢ ᱛᱮᱜᱮ ᱱᱚᱝᱠᱟ ᱵᱟᱯᱞᱟᱜ ᱫᱚᱠᱚ ᱥᱮᱱᱚᱜ ᱠᱟᱱ ᱛᱟᱦᱮᱸᱜ
ᱟᱪᱪᱷᱟ ᱟᱪᱪᱷᱟ
ᱟᱫᱚ ᱦᱳᱭ
ᱟᱨ ᱛᱟᱞᱦᱮ ᱚᱱᱠᱟ ᱡᱟᱸᱦᱟᱱ ᱟᱜ ᱨᱩᱣᱟᱹ ᱦᱟᱹᱥᱩ ᱯᱚᱨᱮ ᱫᱚ ᱚᱱᱠᱟ ᱯᱮᱲᱟ ᱠᱚ ᱥᱮ ᱡᱟᱦᱟᱱᱟᱜ ᱠᱚ ᱵᱟᱯᱞᱟ ᱚᱱᱟ ᱠᱚᱫᱚ ᱪᱮᱫ ᱞᱮᱠᱟ ᱛᱮᱠᱚ ᱞᱟᱹᱭ ᱟᱠᱚ ᱠᱟᱱ ᱛᱟᱦᱮᱸᱫ
ᱦᱮᱸ ᱱᱚᱝᱠᱟ ᱫᱚ ᱤᱧ ᱡᱟᱦᱟᱸ ᱞᱮᱠᱟᱧ ᱟᱸᱡᱚᱢ ᱠᱟᱜ ᱠᱚᱣᱟ ᱱᱩᱠᱩ ᱫᱚ ᱟᱛᱳ ᱨᱮᱫᱚ ᱥᱟᱭᱠᱮᱞ ᱫᱚ ᱢᱤᱫ ᱵᱟᱨ ᱦᱚᱲ ᱟᱫᱚ ᱛᱟᱦᱮᱸ ᱛᱟᱦᱮᱸ ᱠᱚᱜ ᱛᱟᱠᱚᱣᱟ ᱡᱟᱦᱟᱸᱭᱟᱜ ᱫᱚ ᱱᱚᱝᱠᱟ ᱨᱮᱸᱜᱮᱡ ᱦᱚᱸ ᱵᱟᱠᱚ ᱛᱟᱦᱮᱸ ᱠᱟᱱᱟ ᱡᱮ ᱥᱟᱭᱠᱮᱞ ᱫᱚ ᱵᱟᱭ ᱛᱟᱦᱮᱸ ᱞᱮᱱ ᱛᱟᱠᱚᱣᱟ ᱢᱤᱫᱵᱟᱨ ᱦᱚᱲᱟᱜ ᱫᱚ ᱛᱟᱦᱮᱸ ᱠᱚᱜ ᱱᱩᱝᱠᱩᱣᱟᱜ ᱛᱮᱜᱮ ᱟᱛᱳ ᱨᱮ ᱢᱤᱫ ᱦᱟᱲ ᱮ ᱛᱟᱦᱮᱸ ᱠᱚᱜᱼᱟ ᱡᱮ ᱟᱢ ᱫᱚ ᱪᱟᱞᱟᱜ ᱢᱮ ᱱᱚᱝᱠᱟ ᱱᱚᱣᱟ ᱟᱹᱛᱩ ᱱᱚᱣᱟ ᱚᱲᱟᱜ ᱨᱤᱱᱤᱡ ᱢᱤᱫ ᱦᱚᱲ ᱱᱚᱝᱠᱟᱭ ᱚᱥᱩᱵᱤᱫᱟ ᱟᱠᱟᱱᱟ ᱪᱟᱞᱟᱣ ᱠᱟᱛᱮᱫ ᱚᱱᱟ ᱟᱹᱛᱩ ᱨᱮ ᱯᱮᱲᱟ ᱢᱮᱱᱟᱜ ᱠᱚ ᱛᱟᱭᱟ ᱾ ᱩᱱᱟᱹᱜ ᱥᱟᱹᱜᱤᱧ ᱨᱮ ᱚᱱᱟ ᱟᱹᱛᱩ ᱨᱮ ᱯᱮᱲᱟ ᱢᱮᱱᱟᱜ ᱠᱚᱣᱟ ᱚᱸᱰᱮ ᱪᱟᱞᱟᱣ ᱠᱟᱛᱮ ᱠᱟᱹᱴᱤᱡ ᱠᱷᱚᱵᱚᱨ ᱟ ᱠᱚ ᱚᱱᱠᱟ ᱤᱧᱤᱧ ᱟᱸᱡᱚᱢ ᱠᱟᱜ ᱠᱚᱣᱟ ᱡᱟᱦᱟᱸ ᱞᱮᱠᱟ ᱱᱚᱝᱠᱟ ᱠᱷᱚᱵᱚᱨ ᱠᱚ ᱢᱟᱱᱮᱟ ᱟ ᱟ ᱤᱫᱤ ᱦᱚᱪᱚᱭᱟ ᱟᱨᱠᱤ ᱾
ᱟᱪᱪᱷᱟ ᱟᱪᱪᱷᱟ ᱚᱱᱟ ᱦᱚᱸ ᱠᱟᱱᱜᱮᱭᱟ
ᱟᱨ ᱡᱟᱦᱟᱸᱱᱟᱜ ᱚᱥᱩᱵᱤᱫᱷᱟ ᱟᱨ ᱡᱟᱦᱟᱸᱱᱟᱜ ᱚᱥᱩᱵᱤᱫᱟ ᱨᱮᱱᱟᱜ ᱠᱟᱛᱷᱟᱢ ᱞᱟᱹᱭ ᱫᱟ ᱱᱚᱣᱟ ᱚᱥᱩᱵᱤᱫᱟ ᱫᱚ ᱞᱟᱦᱟ ᱛᱮᱫᱚ ᱱᱚᱝᱠᱟ ᱠᱚ ᱞᱟᱹᱭ ᱜᱮᱭᱟ ᱱᱚᱝᱠᱟ ᱨᱳᱜᱽ ᱡᱟᱞᱟ ᱠᱚᱫᱚ ᱩᱱᱟᱹᱜ ᱡᱟᱹᱥᱛᱤ ᱫᱚ ᱵᱟᱭ ᱦᱩᱭ ᱠᱚᱜᱼᱟ ᱾ ᱛᱟᱯᱚᱨ ᱨᱳᱜᱽ ᱡᱟᱞᱟ ᱢᱮᱱᱛᱮ ᱫᱚ ᱦᱳᱭ ᱾
ᱦᱩᱸ ᱦᱩᱸ ᱚᱱᱟ ᱦᱚᱸ ᱠᱟᱱ ᱜᱮᱭᱟ ᱟᱨ ᱤᱧ ᱦᱚᱸ ᱚᱱᱠᱟᱧ ᱟᱹᱡᱚᱢ ᱠᱟᱜ ᱠᱚᱣᱟ ᱛᱚ ᱱᱚᱜᱼᱚᱭ ᱪᱤᱴᱷᱤ ᱥᱟᱠᱟᱢ ᱠᱚᱛᱮ ᱜᱮᱠᱚ ᱨᱚᱯᱚᱲ ᱠᱟᱱ ᱛᱟᱦᱮᱸᱫ
ᱦᱳᱭ ᱾
ᱦᱟᱸᱰᱮ ᱱᱟᱸᱰᱮ ᱪᱤᱴᱷᱤ ᱱᱚᱰᱮᱸ ᱦᱮᱸ ᱚᱱᱠᱟ ᱛᱮᱜᱮ ᱦᱮᱸ ᱱᱮᱛᱟᱨ ᱫᱚ ᱱᱚᱜᱼᱚᱭ ᱛᱚ ᱧᱮᱞᱮᱫ ᱜᱮᱭᱟᱢ ᱯᱷᱚᱱ ᱡᱩᱜᱽ ᱦᱮᱡ ᱟᱠᱟᱱᱟ, ᱦᱮᱸ ᱩᱱᱠᱚ ᱯᱷᱳᱱ ᱛᱮ ᱯᱷᱳᱱ ᱛᱮ ᱨᱚᱯᱚᱲ ᱦᱩᱭᱩᱜ ᱠᱟᱱᱟ ᱡᱟᱦᱟᱸ ᱨᱮᱜᱮ ᱡᱟᱦᱟᱱᱟᱜ ᱜᱮ ᱠᱟᱱ ᱛᱟᱵᱚᱱᱟ ᱥᱮ ᱟᱱᱟᱴ ᱮᱸᱴᱠᱮᱴᱚᱬᱮ ᱠᱚ ᱡᱟᱦᱟᱸ ᱵᱷᱤᱛᱤᱨ ᱨᱮᱜᱮ ᱦᱩᱭᱩᱜ ᱠᱟᱱ ᱛᱟᱵᱚᱱᱟ ᱚᱱᱟ ᱠᱚᱫᱚ ᱱᱚᱜ ᱱᱤᱛᱚᱜ ᱫᱚ ᱯᱷᱳᱱ ᱦᱮᱡ ᱠᱟᱱ ᱠᱷᱟᱹᱛᱤᱨ ᱛᱮ ᱡᱚᱠᱷᱚᱱ ᱜᱮ ᱵᱚᱱ ᱛᱚᱠᱷᱚᱱ ᱵᱚᱱ ᱯᱷᱳᱱ ᱫᱟᱲᱮ ᱟᱠᱚᱣᱟ, ᱡᱟᱦᱟᱸ ᱛᱤᱨᱜᱮ ᱡᱟᱦᱟᱱᱟᱜ
ᱦᱳᱭ ᱦᱳᱭ ᱾
ᱦᱚᱴ ᱨᱮ ᱦᱤᱡᱩᱜ ᱥᱮᱱᱚᱜ ᱥᱮ ᱡᱟᱦᱟᱸ ᱪᱤᱠᱟᱹᱭᱮᱱᱟᱢ, ᱟᱹᱰᱤ ᱜᱮ ᱥᱩᱵ ᱥᱩᱵᱤᱫᱟᱣ ᱟᱠᱟᱱ, ᱛᱟᱵᱚᱱᱟ ᱤᱧ ᱫᱩᱧ ᱞᱟᱹᱭᱟ ᱢᱤᱫ ᱥᱮᱫ ᱛᱮᱫᱚ ᱵᱟᱝ ᱥᱩᱵᱤᱫᱷᱟᱜ ᱠᱟᱱ ᱛᱟᱵᱚᱱᱟ ᱪᱮᱫᱟᱜ ᱵᱟᱝᱢᱟ ᱱᱟᱜ ᱱᱮᱛᱟᱨ ᱫᱚ ᱱᱚᱜᱼᱚᱭ ᱴᱟᱣᱟᱨ ᱠᱚᱠᱚ ᱵᱮᱱᱟᱣ ᱫᱟ ᱛᱚ
ᱦᱳᱭ ᱦᱳᱭ ᱾
ᱠᱷᱟᱹᱛᱤᱨ ᱡᱤᱭᱟᱹᱞᱤ ᱠᱚᱦᱚᱸ ᱠᱚ ᱜᱩᱡᱩᱜ ᱠᱟᱱᱟ ᱦᱮᱸ ᱚᱱᱠᱟ ᱛᱮ ᱟᱵᱚᱣᱟᱜ
ᱦᱳᱭ ᱦᱳᱭ, ᱤᱧ ᱦᱚᱧ ᱤᱧ ᱦᱩᱧ ᱢᱚᱱᱮ
ᱛᱤᱧ ᱞᱟᱹᱭᱟ ᱫᱚ ᱢᱤᱫ ᱥᱮᱫ ᱛᱮᱫᱚ ᱵᱟᱹᱲᱤᱡᱚᱜ ᱠᱟᱱ ᱠᱷᱟᱡ ᱢᱤᱫ ᱥᱮᱫ ᱛᱮᱫᱚ ᱵᱷᱟᱜᱮ ᱦᱩᱭᱩᱜ ᱠᱟᱱᱟ ᱟᱨ ᱪᱮᱫ ᱾
ᱦᱳᱭ ᱦᱳᱭ ᱱᱚᱝᱠᱟᱜ ᱜᱮ ᱧᱮᱞ ᱧᱟᱢᱚᱜᱼᱟ ᱟᱵᱚ ᱡᱟᱦᱟᱱᱟᱜ ᱜᱮ ᱩᱱᱟᱝ ᱢᱩᱞᱚᱠ ᱡᱟᱦᱟᱱᱟᱜ ᱠᱟᱹᱢᱤ ᱠᱚ ᱦᱩᱭᱩᱜ ᱠᱟᱱᱟ ᱱᱚᱣᱟ ᱠᱟᱹᱢᱤ ᱨᱮᱜᱮ ᱠᱟᱹᱢᱤ ᱨᱮᱫᱚ ᱟᱰᱤ ᱡᱟᱹᱥᱛᱤ ᱠᱟᱭᱛᱮ ᱟᱹᱰᱤ ᱚᱥᱩᱵᱤᱫᱟ ᱢᱟᱹᱱᱢᱤᱭᱟᱜ ᱦᱚᱸ ᱟᱹᱰᱤ ᱚᱥᱤᱵᱤᱫᱟ ᱠᱚ ᱦᱩᱭᱩᱜ ᱠᱟᱱᱟ ᱤᱧ ᱡᱟᱦᱟᱸ ᱞᱮᱠᱟ ᱞᱟᱦᱟᱛᱮ ᱡᱟᱦᱟᱸ ᱞᱮ ᱟᱸᱡᱚᱢ ᱟᱠᱟ ᱠᱚᱣᱟ ᱡᱮ ᱨᱳᱜᱽ ᱡᱟᱞᱟ ᱠᱚᱫᱚ ᱟᱹᱰᱤ ᱡᱟᱹᱥᱛᱤ ᱫᱚ ᱵᱟᱭ ᱦᱩᱭ ᱠᱚᱟ, ᱟᱨ ᱱᱮᱛᱟᱨ ᱫᱚ ᱟᱹᱰᱤ ᱟᱭᱢᱟ ᱜᱮ ᱧᱮᱞ ᱧᱟᱢᱚᱜ ᱠᱟᱱᱟ ᱨᱳᱜᱽ ᱡᱟᱞᱟ ᱠᱚᱫᱚ ᱫᱚᱢᱮ ᱜᱮ ᱦᱩᱭᱩᱜ ᱠᱟᱱᱟ ᱾
ᱚᱱᱟᱜᱤᱧ ᱞᱟᱹᱭᱟ ᱡᱮ ᱞᱟᱦᱟᱛᱮ ᱡᱮᱢᱚᱱ ᱚᱥᱩᱵᱤᱫᱟ ᱠᱚᱦᱚᱸ ᱛᱟᱦᱮᱸ ᱞᱮᱱᱟ ᱚᱱᱠᱟ ᱮᱸ ᱨᱩᱣᱟ ᱡᱟᱞᱟ ᱨᱮᱱᱟᱜ ᱮᱸ ᱥᱩᱵᱤᱫᱟ ᱥᱩᱵᱤᱫᱟ ᱢᱮᱱᱛᱮ ᱩᱱᱠᱩᱣᱟᱜ ᱨᱳᱜᱽ ᱡᱟᱞᱟ ᱦᱚᱸ ᱟᱹᱰᱤ ᱠᱚᱢ ᱜᱮ ᱛᱟᱦᱮᱸ ᱠᱚ ᱛᱟᱦᱮᱸ ᱞᱮᱱ ᱛᱟᱠᱚᱣᱟ ᱟᱨᱠᱤ ᱾ ᱱᱚᱣᱟᱜᱤᱧ ᱞᱟᱹᱭᱟ,
ᱦᱮᱸ ᱪᱮᱫᱟᱜ ᱵᱟᱝ ᱢᱟ ᱞᱟᱦᱟ ᱛᱮᱫᱚ, ᱟᱫᱚ ᱩᱱᱠᱩ ᱫᱚ ᱱᱟᱦᱜᱼᱚᱭ ᱫᱟᱨᱮ ᱱᱟᱹᱲᱤ ᱱᱟᱜ ᱡᱚ ᱵᱤᱞᱤ, ᱛᱷᱩᱜᱮ ᱮᱢᱮᱫ ᱛᱟᱸᱦᱮᱫ ᱦᱩᱸ ᱦᱟᱨᱟ ᱭᱮᱱᱟ, ᱛᱟᱦᱞᱮ ᱚᱱᱟ ᱜᱩᱦᱩᱢ
ᱠᱚ ᱦᱮᱸᱠᱚ ᱟᱨ ᱱᱤᱛᱚᱜ ᱫᱚ ᱡᱟᱦᱟᱸ ᱞᱮᱠᱟ ᱵᱚᱱ ᱡᱚᱢ ᱮᱫᱟ ᱱᱚᱜ-ᱚᱭ, ᱡᱟᱦᱟᱱᱟᱜ, ᱵᱷᱟᱜᱮ ᱦᱩᱲᱩ ᱵᱚᱱ ᱨᱚᱦᱚᱭ ᱨᱮᱦᱚᱸ ᱥᱟᱨ ᱵᱚᱱ ᱮᱢᱟᱜ ᱠᱟᱱᱟ ᱨᱟᱱ ᱵᱚᱱ ᱮᱥᱯᱨᱮᱭᱟᱜ ᱠᱟᱱᱟ ᱦᱮᱸ ᱱᱮᱛᱟᱨ ᱫᱚᱵᱚᱱ ᱡᱚᱢ ᱮᱫᱟᱛᱚ ᱟᱨᱚ ᱡᱟᱦᱟᱱᱟᱜ ᱡᱟᱦᱟᱱᱟᱜ ᱜᱮ ᱦᱩᱭᱩᱜ ᱠᱟᱱ, ᱟᱞᱩ ᱫᱟᱢ ᱵᱮᱸᱜᱟᱲ, ᱦᱮᱸ ᱟᱱᱟᱴ ᱵᱟᱫᱮ ᱟᱨᱚ ᱚᱱᱠᱟ ᱡᱚᱦᱱᱟᱜ ᱜᱮ ᱡᱚᱢᱟᱜ ᱠᱚ, ᱠᱚᱨ ᱫᱚ ᱡᱚᱛᱚ ᱠᱚᱨᱮ ᱜᱮ ᱱᱮᱛᱟᱨ ᱫᱚ ᱨᱟᱱ ᱠᱚ ᱮᱢᱟᱜ ᱠᱟᱱᱟ ᱟᱨ ᱨᱟᱱ ᱵᱟᱝ ᱮᱢᱟᱜ ᱠᱟᱱ ᱨᱮᱦᱚᱸ ᱱᱮᱛᱟᱨ ᱫᱚ ᱦᱟᱨᱟ ᱦᱚᱸ ᱵᱟᱝ ᱦᱟᱨᱟᱜ ᱠᱟᱱᱟ ᱥᱮ ᱵᱷᱟᱜᱤ ᱞᱮᱠᱟ ᱦᱩᱭᱳᱭ ᱦᱚᱸ ᱵᱟᱝ ᱦᱩᱭᱩᱜ ᱠᱟᱱᱟ ᱦᱮᱸ,
ᱦᱳᱭ,
ᱠᱷᱟᱹᱛᱤ ᱴᱟᱺᱰᱤᱭᱤᱜ ᱦᱚᱸ ᱚᱱᱠᱟ ᱡᱟᱦᱟᱱᱟᱜ ᱜᱮ ᱨᱩᱣᱟᱹ ᱦᱟᱹᱥᱩ ᱞᱟᱡ ᱦᱟᱹᱥᱩ ᱵᱚᱦᱚᱜ ᱦᱟᱹᱥᱩ ᱚᱱᱟᱠᱚ ᱦᱚᱛᱮᱡ ᱛᱮᱜᱮ ᱛᱚ ᱦᱩᱭᱩᱜ ᱠᱟᱱ ᱛᱟᱵᱚᱱᱟ,
ᱦᱮᱸ ᱤᱧ ᱦᱚᱧ ᱢᱚᱱᱮᱭᱟ ᱡᱮ ᱞᱟᱦᱟ ᱛᱮᱫᱚ, ᱱᱚᱣᱟ ᱡᱟᱦᱟᱸ ᱦᱩᱲᱩ ᱠᱚᱠᱚ ᱦᱩᱲᱩ ᱠᱚ ᱜᱩᱦᱩᱢ ᱠᱚ ᱡᱟᱦᱟᱱᱟᱜ, ᱮ ᱯᱷᱚᱥᱚᱞ ᱜᱮ ᱡᱟᱦᱟᱱᱟᱜ ᱜᱮᱠᱚ ᱨᱚᱦᱚᱭ ᱠᱮᱭᱟ, ᱚᱱᱠᱟ ᱟᱵᱚ ᱱᱮᱛᱟᱨ ᱡᱟᱦᱟᱸ ᱞᱮᱠᱟ ᱱᱚᱣᱟ, ᱟᱢ ᱡᱟᱦᱟᱸ ᱞᱮᱠᱟᱢ ᱞᱟᱹᱭ ᱠᱮᱫᱟ ᱱᱚᱣᱟ ᱮᱸ ᱠᱤᱱᱱᱟᱥᱚᱠ ᱥᱟᱨ ᱠᱚ ᱥᱮ ᱮᱥᱯᱨᱮ ᱠᱚ ᱞᱟᱦᱟ ᱛᱮᱫᱚ ᱵᱟᱠᱚ ᱮᱢ ᱵᱟᱲᱟᱭᱮᱫ ᱛᱟᱦᱮᱸᱫ, ᱪᱮᱫᱟᱜ ᱥᱮ ᱞᱟᱦᱟ ᱱᱮᱛᱟᱨ ᱟᱨ ᱟᱨ ᱞᱟᱦᱟᱛᱮ ᱨᱮᱱᱟᱜ ᱡᱩᱫᱤᱢ ᱧᱮᱞᱟ, ᱱᱮᱛᱟᱨ ᱫᱚ ᱡᱟᱦᱟᱸ ᱞᱮᱠᱟ ᱟᱵᱚᱣᱟᱜ ᱱᱚᱣᱟ, ᱟᱹᱰᱤ ᱨᱚᱠᱚᱢ ᱜᱟᱹᱰᱤ ᱠᱚ ᱛᱩ ᱟᱠᱟᱱᱟ ᱡᱟᱦᱟᱸ ᱫᱚ ᱫᱷᱩᱣᱟᱹ ᱠᱚ ᱛᱩᱫᱩᱜ ᱠᱟᱱᱟ ᱚᱱᱟ ᱠᱷᱟᱹᱛᱤᱨ ᱟᱵᱚᱣᱟᱜ ᱱᱚᱣᱟ ᱯᱚᱨᱤᱵᱮᱥ ᱦᱚᱸ ᱫᱷᱟ ᱫᱷᱚᱝᱥᱚ ᱫᱚ ᱵᱟᱹᱧ ᱞᱟᱹᱭᱟ ᱯᱚᱨᱤᱵᱮᱥ ᱦᱚᱸ ᱠᱷᱚᱛᱤᱜ ᱠᱟᱱ ᱛᱟᱵᱚᱱᱟ ᱡᱟᱦᱟᱸᱞᱮ ᱡᱟᱦᱟᱱᱟᱜ ᱤᱯᱷᱮᱠᱴ ᱱᱚᱣᱟ ᱫᱟᱨᱮ ᱱᱟᱹᱲᱤ ᱥᱮ ᱱᱚᱣᱟ ᱡᱟᱦᱟᱸᱭ ᱯᱷᱚᱥᱚᱞ ᱠᱚ ᱥᱮ ᱡᱟᱦᱟᱸ ᱠᱚᱵᱚᱱ ᱪᱟᱥ ᱫᱟ, ᱱᱚᱣᱟᱨᱮ ᱟᱹᱰᱤ ᱟᱹᱰᱤ ᱟᱭᱢᱟ ᱨᱚᱠᱚᱢ ᱮᱸ ᱮᱸᱴᱠᱮᱴᱚᱬᱮ ᱚᱱᱟ ᱫᱟᱨᱮ ᱨᱮ ᱧᱮᱞ ᱧᱟᱢᱚᱜ ᱠᱟᱱᱟ, ᱚᱱᱟ ᱠᱷᱟᱹᱛᱤᱨ ᱟᱵᱚᱸ ᱦᱚ ᱱᱚᱣᱟ ᱯᱷᱚᱞᱚᱱ ᱡᱟᱛᱮ ᱵᱷᱟᱜᱤ ᱦᱩᱭᱩᱜ ᱢᱟ, ᱚᱱᱟ ᱠᱷᱟᱹᱛᱤᱨ ᱱᱚᱶᱟ ᱮᱥᱯᱨᱮ ᱠᱚᱵᱚᱱ ᱮᱢᱟᱜ ᱠᱟᱱᱟ ᱚᱱᱟ ᱠᱷᱟᱹᱛᱤᱨ, ᱠᱷᱟᱹᱛᱤᱨ ᱱᱚᱣᱟᱫᱚ ᱡᱚᱢ ᱠᱚᱫᱚ ᱠᱟᱹᱴᱤᱡ ᱮᱸ ᱵᱤᱥᱚᱜ ᱠᱟᱱᱟ ᱥᱮ ᱟᱹᱰᱤ ᱨᱚᱠᱚᱢ ᱠᱮᱢᱤᱠᱮᱞ ᱠᱚ ᱧᱮᱞ ᱧᱟᱢᱚᱜ ᱠᱟᱱᱟ ᱤᱧᱤᱧ ᱢᱚᱱᱭᱟ ᱞᱟᱦᱟ ᱥᱮᱫᱛᱚ ᱚᱱᱠᱟ ᱫᱚ ᱵᱟᱭ ᱛᱟᱦᱮᱸ ᱠᱟᱱᱟ, ᱚᱱᱟ ᱠᱷᱟᱹᱛᱤᱨ ᱞᱟᱦᱟ ᱛᱮᱱᱟᱜ ᱡᱟᱦᱟᱸ ᱡᱚᱢ ᱠᱚᱠᱚ ᱡᱚᱢᱮᱫ ᱛᱟᱦᱮᱸᱫ ᱚᱱᱟ ᱫᱚ ᱟᱹᱰᱤ, ᱵᱷᱟᱜᱮ ᱡᱚᱢ ᱜᱮᱠᱚ ᱡᱚᱢᱮᱫ ᱛᱟᱦᱮᱸ ᱤᱧᱤᱧ ᱢᱚᱱᱮᱭᱟ
ᱦᱮᱸ ᱱᱚᱣᱟ ᱦᱚ ᱚᱱᱠᱟ, ᱪᱮᱫ ᱦᱚᱸ ᱚᱱᱠᱟ ᱜᱮ ᱵᱤᱱ ᱵᱤᱥᱟᱱ ᱡᱤ ᱵᱤᱥ ᱜᱮᱠᱚ ᱠᱟᱢᱮᱫ ᱡᱚᱛᱚ ᱜᱮ ᱵᱤᱥᱟᱱ ᱡᱚᱢ ᱜᱮᱵᱚᱱ ᱞᱟᱹᱭ ᱫᱟᱲᱮᱜᱼᱟ ᱪᱮᱫᱟᱜ ᱵᱟᱝᱢᱟ ᱡᱚᱛᱚ ᱛᱚ ᱨᱟᱱ ᱟᱛᱮᱜ ᱜᱮ ᱦᱩᱭᱩᱜ ᱠᱟᱱᱟ ᱦᱮᱸ ᱟᱨ ᱟᱵᱚ ᱦᱚᱸ ᱱᱤᱛᱚᱜ ᱫᱚ ᱚᱱᱟ ᱠᱚ ᱨᱟᱱᱟᱜ ᱜᱮ ᱡᱚᱢ ᱦᱩᱭᱩᱜ ᱛᱟᱵᱚᱱᱟ ᱚᱱᱟ ᱠᱚᱦᱚᱸ ᱵᱟᱢ ᱡᱚᱢ ᱞᱮᱠᱷᱟᱱᱡ ᱫᱚ ᱪᱤᱠᱟᱹᱛᱮᱢ ᱵᱟᱧᱪᱟᱣ ᱛᱟᱦᱮᱱᱟ ᱵᱟᱧᱪᱟᱣ ᱛᱟᱦᱮᱸᱱ ᱞᱟᱹᱜᱤᱫ ᱫᱚ ᱡᱚᱢ ᱞᱟᱹᱠᱛᱤ ᱠᱟᱱ ᱛᱟᱵᱚᱱᱟ ᱦᱮᱸ
ᱦᱳᱭ ᱦᱳᱭ
ᱱᱚᱜᱼᱚ ᱱᱚᱝᱠᱟ ᱚᱱᱟ ᱠᱚᱜᱮ ᱟᱨ
ᱮᱠᱷᱚᱱ ᱫᱚ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ
ᱱᱮᱛᱟᱨ ᱫᱚ ᱪᱮᱫᱠᱟᱹ ᱫᱚ ᱪᱮᱫᱠᱟ ᱦᱚᱸ ᱵᱟᱝ ᱱᱟᱝᱠᱟ ᱫᱚ ᱤᱧᱚ ᱫᱚ ᱯᱟᱹᱴᱷᱩᱣᱟᱹ ᱠᱟᱹᱱᱟᱹᱧ ᱛᱚ ᱱᱮᱛᱟᱨ ᱫᱚ ᱮᱻ ᱢᱟᱱᱮ ᱠᱚᱞᱮᱡᱽ ᱨᱮᱱᱟᱜ ᱡᱟᱦᱟᱸ ᱵᱤᱥᱥᱚ ᱤᱭᱩᱱᱤᱵᱷᱟᱨᱥᱤᱴᱤ ᱥᱮ ᱤᱥ ᱤᱭᱩᱱᱤᱵᱷᱟᱨᱥᱤᱴᱤ ᱡᱟᱦᱟᱸ ᱵᱚᱱ ᱢᱮᱛᱟᱜ ᱠᱟᱱᱟ ᱚᱱᱟ ᱨᱮᱱᱟᱜ ᱨᱮ ᱢᱮᱱᱟᱧᱟ ᱦᱳᱥᱴᱮᱞ ᱡᱤᱭᱚᱱ ᱦᱚᱸ ᱟᱹᱰᱤ ᱱᱟᱯᱟᱭ ᱜᱮ ᱠᱟᱴᱟᱜ ᱠᱟᱱᱟ ᱛᱟᱦᱚᱞᱮ ᱜᱚᱝᱠᱮ ᱟᱢᱫᱚ ᱱᱮᱛᱟᱨ ᱫᱚ ᱪᱮᱫ ᱪᱮᱫ ᱠᱚᱢ ᱪᱤᱠᱟᱹᱭ ᱫᱟ, ᱥᱮ ᱪᱮᱫ ᱮᱢ ᱪᱤᱠᱟᱭ ᱜᱮᱭᱟ
ᱪᱤᱠᱟ ᱞᱟᱹᱭ ᱛᱮᱱᱟᱜ ᱤᱧ ᱫᱚ ᱵᱟᱨᱦᱮ ᱠᱚᱨᱮᱧ ᱠᱟᱹᱢᱤ ᱵᱟᱲᱟᱭ ᱜᱮᱭᱟ ᱛᱚ ᱦᱮᱸ ᱚᱱᱠᱟ ᱟᱞᱮ ᱫᱚ ᱠᱟᱹᱣᱰᱤ ᱨᱮᱱᱟᱜ ᱟᱱᱟᱴ ᱮᱸᱴᱠᱮᱴᱚᱬᱮ ᱢᱮᱱᱟᱜᱼᱟ ᱚᱱᱟ ᱠᱷᱟᱹᱛᱤᱨ ᱛᱮ ᱵᱟᱨᱦᱮ ᱦᱮᱡ ᱟᱠᱟᱱᱟᱹᱧ ᱦᱮᱸ ᱵᱟᱢ ᱠᱟᱹᱢᱤ ᱞᱮᱠᱷᱟᱱ ᱡᱚᱢ ᱦᱚᱸ ᱪᱮᱫᱮᱢ ᱡᱚᱢᱟ ᱟᱨ ᱱᱚᱸᱰᱮ ᱦᱚᱸ ᱚᱱᱟ ᱥᱟᱹᱨᱫᱤ ᱥᱤᱛᱩᱝ ᱨᱮ ᱥᱮᱛᱟᱜ ᱠᱷᱚᱱᱟᱜ ᱠᱟᱢᱤ ᱢᱮ ᱟᱭᱩᱵ ᱫᱷᱟᱹᱨᱤᱡ ᱦᱮᱸ ᱢᱤᱫ ᱛᱮ ᱦᱮᱡ ᱦᱩᱭ ᱠᱟᱱᱟ ᱵᱟᱦᱨᱮ ᱠᱟᱹᱢᱤ ᱫᱚ ᱪᱮᱫᱟᱜ ᱵᱟᱝᱢᱟ ᱟᱹᱛᱩ ᱚᱲᱟᱜ ᱠᱚᱨᱮᱜ ᱧᱮᱞ ᱦᱩᱭᱩᱜ ᱠᱟᱱᱟ ᱡᱟᱦᱟᱸ ᱠᱟᱹᱢᱤ ᱦᱩᱭᱩᱜ ᱠᱟᱱᱟ ᱚᱱᱟ ᱠᱟᱹᱢᱤ ᱠᱟᱹᱣᱰᱤ ᱫᱚ ᱛᱟᱦᱮᱸ ᱜᱮ ᱵᱟᱝ ᱛᱟᱦᱮᱱ ᱠᱟᱱᱟ ᱱᱤᱛᱚᱜ ᱠᱟᱹᱢᱤ ᱠᱮᱫ ᱠᱟᱱᱟ ᱫᱷᱤᱱᱟᱹᱱ ᱠᱟᱹᱣᱰᱤ ᱠᱚ ᱮᱢᱟᱜ ᱢᱮᱛᱮ ᱟᱢ ᱦᱚᱨ ᱨᱮ ᱦᱤᱡᱩᱜ ᱦᱤᱡᱩᱜ ᱛᱮᱜᱮ ᱚᱱᱟ ᱫᱚ ᱠᱷᱚᱨᱪᱟ ᱪᱟᱵᱟᱭᱮᱱ ᱛᱟᱢ ᱜᱮ ᱦᱩᱸ ᱟᱨ ᱵᱟᱦᱨᱮ ᱫᱤᱥᱚᱢ ᱨᱮᱢ ᱠᱟᱹᱢᱤ ᱠᱷᱟᱱ ᱫᱚ ᱚᱱᱟ ᱫᱚ ᱛᱟᱢ ᱜᱮᱭᱟ ᱢᱟᱱᱮ ᱚᱱᱟ ᱫᱚ ᱪᱟᱸᱫᱳ ᱨᱮ ᱢᱤᱫ ᱫᱷᱟᱣ ᱠᱚ ᱮᱢᱟᱢᱟ ᱛᱚ ᱦᱮᱸ ᱚᱱᱟ ᱠᱟᱹᱣᱰᱤ ᱫᱚ ᱛᱟᱦᱞᱮ ᱠᱷᱟᱱ ᱫᱚ ᱛᱟᱦᱮᱱᱟ ᱥᱮ ᱡᱟᱦᱟᱱᱟᱜ ᱠᱚᱢ ᱪᱤᱠᱟᱹ ᱫᱟᱲᱮᱭᱟᱜ ᱥᱮ ᱚᱲᱟᱜ ᱦᱚᱸᱢ ᱵᱮᱱᱟᱣ ᱫᱟᱲᱮᱭᱟᱜᱼᱟ ᱚᱱᱟ ᱠᱟᱨᱚᱱ ᱚᱱᱟᱫᱚ ᱠᱟᱹᱣᱰᱤ ᱵᱟᱝᱵᱚᱱ ᱠᱷᱚᱨᱚᱪ ᱮᱫᱟ ᱚᱸᱰᱮ ᱫᱚ ᱦᱮᱸ ᱟᱨᱦᱚᱸ ᱟᱭᱢᱟ ᱞᱮᱠᱟᱱ ᱡᱮᱢᱚᱱ ᱥᱮ ᱦᱚᱸᱜᱼᱚᱭ ᱱᱮᱛᱟᱨ ᱫᱚ ᱢᱚᱴᱚᱨ ᱥᱟᱭᱠᱮᱞ ᱠᱚ ᱚᱱᱟ ᱠᱚ ᱱᱚᱜᱱᱟ ᱠᱚᱵᱚᱱ, ᱟᱞᱮ ᱟᱹᱛᱩ ᱨᱮ ᱧᱮᱞᱱᱟ ᱢᱤᱫ ᱦᱚᱲ ᱚᱱᱠᱟ ᱱᱚᱝᱠᱟ ᱯᱩᱱ ᱥᱮᱨᱢᱟ ᱵᱟᱦᱨᱮ ᱠᱟᱹᱢᱤ ᱨᱮᱜᱮᱭ ᱛᱟᱦᱮᱸᱜ ᱠᱟᱱᱟᱭ ᱦᱮᱸ ᱛᱚ ᱚᱱᱟ ᱵᱟᱨᱦᱨᱮ ᱠᱟᱹᱢᱤ ᱠᱷᱚᱱ ᱦᱮᱡ ᱠᱟᱛᱮ ᱚᱲᱟᱜ ᱮ ᱵᱮᱱᱟᱣ ᱠᱮᱫᱟ ᱜᱟᱹᱰᱤᱭ ᱠᱤᱨᱤᱧ ᱠᱮᱫᱟ ᱢᱟᱱᱮ ᱩᱱᱤ ᱧᱮᱞ ᱠᱟᱛᱮᱫ ᱢᱚᱱᱮ ᱦᱩᱭᱩᱜ ᱠᱟᱱᱟ ᱡᱮ ᱩᱱᱤ ᱫᱚ ᱪᱟᱹᱨᱤ ᱧᱟᱢ ᱟᱠᱟᱫ
ᱟᱪᱪᱷᱟ ᱛᱟᱦᱞᱮ ᱛᱮᱦᱮᱧ ᱞᱮᱠᱟ ᱫᱚ ᱚᱱᱠᱟ ᱜᱮᱞᱟᱝ ᱨᱚᱯᱚᱲ